ᱜᱚᱢᱠᱮ ᱡᱚᱦᱟᱨ ᱜᱮ,
ᱦᱮᱸ ᱡᱚᱦᱟᱨ ᱜᱮ ᱜᱚᱝᱠᱮ ᱦᱮᱸ ᱟᱸᱡᱚᱢᱚᱜ ᱠᱟᱱᱟ ᱟᱹᱞᱤᱧᱟᱜ?
ᱦᱮᱸ ᱟᱸᱡᱚᱢᱚᱜ ᱠᱟᱱᱟ।
ᱦᱚᱭ ᱛᱚ ᱟᱨ ᱜᱚᱝᱠᱮ ᱪᱮᱫ ᱞᱮᱠᱟ ᱱᱟᱯᱟᱭ ᱵᱟᱲᱟ ᱜᱮᱭᱟ ᱵᱤᱱ ᱛᱚ? ᱦᱮᱸ ᱱᱟᱯᱟᱭ ᱵᱟᱲᱟ ᱜᱮ।
ᱚ ᱚ ᱟᱪᱪᱷᱟ ᱟᱪᱪᱷᱟ ᱫᱟᱜ ᱫᱟᱭ ᱥᱮ ᱵᱟᱝ ᱛᱟᱦᱚᱞᱮ ᱟᱹᱵᱤᱱ ᱥᱮᱫ ᱫᱚ? ᱞᱟᱹᱭ ᱫᱟᱞᱤᱧ ᱥᱮᱨᱢᱟ ᱡᱟᱹᱲᱤ ᱠᱚ ᱚᱠᱟ ᱞᱮᱠᱟ ᱟᱹᱵᱤᱱ ᱥᱮᱫ?
ᱦᱮᱸ ᱦᱮᱞᱳ ᱾
ᱦᱮᱸ ᱟᱸᱡᱚᱢ ᱫᱟᱞᱤᱧ ᱟᱸᱡᱚᱢ ᱫᱟᱞᱤᱧ ᱾ ᱞᱟᱹᱭ ᱮᱫᱟᱞᱤᱧ ᱦᱮᱸ ᱟᱸᱡᱚᱢᱚᱜ ᱠᱟᱱᱟ ᱟᱸᱡᱚᱢᱚᱜ ᱠᱟᱱᱟ ᱟᱞᱤᱧᱟᱜ ᱨᱚᱲ ᱵᱮᱱ ᱟᱸᱡᱚᱢ ᱫᱟᱛᱚ? ᱚ ᱞᱟᱹᱭ ᱫᱟᱞᱤᱧ ᱚᱠᱟ ᱞᱮᱠᱟ ᱫᱟᱜ ᱟᱹᱵᱤᱱ ᱥᱮᱫ ᱥᱮᱨᱢᱟ ᱡᱟᱹᱲᱤ ᱠᱚ?
ᱱᱮᱴᱣᱟᱨᱠ ᱯᱨᱚᱵᱞᱮᱢ ᱮᱫ ᱛᱟᱵᱤᱱᱟᱭ ᱯᱟᱪᱮᱫ?
ᱚ ᱥᱮᱛᱟᱜ ᱠᱷᱚᱱᱟᱜ ᱫᱟᱜ ᱮᱫ ᱛᱟᱦᱮᱸᱫ ᱥᱮ ᱵᱟᱝ ᱟᱵᱤᱱ ᱥᱮᱫ?
ᱦᱮᱸ ᱥᱮᱛᱟᱜ ᱠᱷᱚᱱᱟᱜ ᱮ ᱫᱟᱜ ᱠᱮᱫᱟᱭ ᱟᱹᱩᱵ ᱜᱮ ᱦᱮᱜ ᱫᱟᱜᱮᱫ ᱛᱟᱦᱮᱸᱜᱼᱟ ᱤᱱᱠᱟᱹ ᱵᱟᱨᱚᱴᱟ ᱵᱟᱭ ᱟᱥᱚᱲᱚᱜ ᱠᱟᱱᱟ ᱾
ᱚ ᱦᱚᱸ ᱚᱻ ᱱᱚᱛᱮ ᱦᱚᱸ ᱜᱚᱝᱠᱮ ᱥᱮᱛᱟᱜ ᱠᱷᱚᱱ ᱜᱮ ᱫᱟᱜ ᱫᱚᱭ ᱫᱟᱜ ᱮᱫᱟ ᱦᱮᱱᱠᱷᱟᱱ ᱦᱮᱸᱜ-ᱮ ᱱᱤᱛᱚᱜ ᱪᱷᱚᱴᱟ ᱵᱟᱡᱮ ᱠᱷᱚᱱ ᱜᱮ ᱠᱟᱹᱴᱤᱡ ᱮ ᱢᱟᱱᱮ ᱯᱷᱟᱠ ᱠᱟ ᱟᱠᱟᱫ ᱞᱮᱭᱟᱭ ᱦᱮᱸᱥᱮ ᱵᱟᱠᱷᱟᱱ ᱢᱤᱫ ᱧᱤᱫᱟᱹ ᱜᱮ ᱫᱟᱜ ᱟᱠᱟᱫᱟᱭ ᱦᱚᱞᱟ ᱫᱚ। ᱟᱨ ᱠᱤ ᱠᱤ ᱢᱤᱫ ᱧᱤᱫᱟᱹ ᱟᱨ ᱦᱚᱞᱟ ᱥᱮᱛᱟᱜ ᱠᱷᱚᱱᱟᱜ ᱦᱚᱸᱭ ᱫᱟᱜᱮ ᱛᱟᱦᱮᱸᱟ ᱟᱨᱠᱤ।
ᱟ ᱛᱮᱦᱤᱧ ᱜᱮ ᱪᱮᱫ ᱮ ᱪᱤᱠᱟᱹᱭ ᱮᱫᱟ ᱮᱠᱷᱟᱱ ᱚᱱᱟᱜᱮ ᱟᱫᱚ ᱚᱠᱛᱚ ᱜᱮ ᱦᱮᱡ ᱦᱚᱪᱟᱱ ᱥᱮ ᱛᱟᱯᱚᱨᱮᱜᱮ ᱵᱟᱰᱟᱭ ᱧᱟᱢᱚᱜ-ᱟ ᱦᱮᱸᱥᱮ? ᱦᱩᱸᱢ ᱟᱫᱚ ᱜᱚᱝᱠᱮ ᱨᱚᱦᱚᱭ ᱠᱚᱫᱚ ᱛᱤᱱᱟᱹᱜ ᱡᱷᱟᱹᱞ ᱯᱮ ᱤᱫᱤ ᱠᱮᱫᱟ ᱟᱯᱮ ᱥᱮᱫ ᱫᱚ?
ᱦᱩᱸ ᱨᱚᱦᱚᱭ ᱫᱚ ᱦᱟᱜ ᱥᱟᱺᱜᱤᱧ ᱫᱚ ᱵᱟᱝ ᱥᱮᱱ ᱟᱠᱟᱱᱟ᱾ ᱫᱟᱜ ᱵᱟᱲᱟᱭᱮᱜ-ᱟᱭ ᱛᱚ ᱫᱟᱜ ᱵᱟᱲᱟ ᱵᱟᱹᱛ ᱠᱷᱮᱛ ᱠᱚᱦᱚᱸ ᱰᱩᱵᱩᱡ ᱟᱠᱟᱱᱟ ᱠᱷᱟᱱ ᱨᱚᱦᱚᱭ ᱢᱟ ᱵᱟᱝ ᱦᱩᱭᱩᱜ ᱠᱟᱱᱟ ᱚᱱᱟ ᱫᱟᱜ ᱠᱚ ᱦᱟᱯᱮ ᱟᱸᱡᱮᱫ ᱞᱮᱱ ᱜᱮ ᱦᱟᱸᱜ ᱠᱷᱟᱱ ᱚᱱᱮ ᱞᱟᱜᱟᱛᱟᱲ ᱮ ᱫᱟᱜ ᱮᱫᱟᱭ ᱥᱮ ᱮᱠᱷᱚᱱ ᱚᱱᱟ ᱥᱤ ᱠᱚᱦᱚᱸ ᱵᱟᱭ ᱡᱩᱛᱩᱜ ᱠᱟᱱᱟ ᱫᱟᱜ ᱨᱮᱫᱚ ᱦᱟᱸᱜ ᱥᱤ ᱠᱚ ᱵᱟᱭ ᱡᱩᱛᱩᱜ ᱠᱟᱱᱟ᱾
ᱵᱟᱝ ᱵᱟᱝ᱾
ᱫᱟᱜ ᱠᱚ ᱠᱚᱢ ᱵᱟᱲᱟ ᱦᱚᱪᱚ ᱦᱩᱭᱩᱜ ᱠᱟᱱᱟ। ᱟᱨᱦᱚᱸ ᱠᱚᱢ ᱵᱟᱲᱟ ᱦᱚᱪᱚ ᱦᱩᱭᱩᱜ ᱠᱟᱱ ᱠᱷᱟᱱ ᱫᱚ ᱦᱟᱸᱜ ᱮᱱᱠᱷᱟᱱ ᱟᱨᱦᱚᱸᱭ ᱫᱟᱜ ᱮᱫᱟ ᱟᱨᱦᱚᱸ ᱯᱮᱨᱮᱡᱚᱜ ᱠᱟᱱᱟ।
ᱚ᱾
ᱟᱫᱚ ᱚᱱᱠᱟ ᱪᱤᱠᱟ ᱦᱟᱜ ᱠᱟᱹᱴᱤᱡ ᱞᱮᱴ ᱫᱚ ᱦᱟᱜ ᱞᱮᱹᱴ ᱫᱷᱟᱨᱟ
ᱟᱫᱚ ᱚᱱᱟᱜᱮ ᱛᱤᱱᱟᱹᱜ ᱛᱤᱥᱮ ᱯᱷᱟᱸᱠᱟ ᱟᱵᱚᱱ ᱠᱟᱱᱟᱭ ᱢᱟᱱᱮ ᱡᱚᱠᱷᱚᱱ ᱫᱚ ᱵᱟᱭ ᱫᱟᱜ ᱟᱵᱚᱱ ᱟᱫᱚ ᱩᱱ ᱫᱚᱵᱚᱱ ᱞᱟᱹᱭᱫᱟ ᱛᱤᱥ ᱮ ᱫᱟᱜ ᱟᱵᱚᱱᱟ ᱛᱤᱥ ᱵᱚᱱ ᱨᱚᱦᱚᱭᱟ ᱟᱨ ᱱᱤᱛᱚᱜ ᱫᱚ ᱫᱟᱜ ᱟᱵᱚᱱ ᱠᱷᱟ ᱵᱟᱠᱷᱟᱱ ᱫᱚ ᱟᱵᱚᱱ ᱫᱟᱜ ᱠᱟᱹᱴᱤᱡ ᱵᱟᱭ ᱛᱷᱤᱨ ᱞᱮᱠᱷᱟᱱ ᱨᱚᱦᱚᱭ ᱵᱟᱝ ᱜᱟᱱᱚᱜ ᱠᱟᱱᱟ ᱥᱮ ᱪᱮᱫ?
ᱦᱮᱸ ᱮᱠᱫᱚᱢ ᱚᱱᱠᱟᱜᱮ ᱾
ᱛᱚ ᱪᱟᱸᱫᱳ ᱵᱚᱸᱜᱟᱭ ᱞᱟᱹᱭᱟ ᱥᱤᱨᱡᱚᱱᱤᱭᱟᱹ ᱦᱚᱸᱭ ᱞᱟᱹᱭᱟ ᱫᱟᱜ ᱠᱷᱟᱱ ᱜᱤᱧ ᱱᱚᱝᱠᱟ ᱠᱚ ᱢᱤᱛᱤᱧ ᱠᱟᱱᱟ ᱡᱚᱠᱷᱟᱱ ᱵᱟᱹᱧ ᱫᱟᱜ ᱟᱠᱚ ᱠᱷᱟᱱ ᱟᱹᱰᱤ ᱠᱤᱪᱷᱩ ᱦᱟᱱᱟ ᱱᱟᱣᱟ ᱠᱚ ᱢᱤᱛᱟᱹᱧᱟ, ᱦᱮᱸᱥᱮ ᱵᱟᱝ?
ᱟᱨ ᱠᱟᱛᱷᱟ ᱦᱟᱸᱜ ᱫᱚ ᱫᱟᱜ ᱦᱚᱸ ᱢᱟᱱᱮᱢ ᱫᱟᱜ ᱮᱢ ᱡᱟᱹᱲᱤ ᱮᱫ ᱮᱠᱫᱚᱢ ᱢᱟᱱᱮ ᱨᱚᱦᱚᱭ ᱦᱚᱸ ᱨᱚᱦᱚᱭ ᱦᱚᱪᱚᱭ ᱟᱞᱮᱢ ᱠᱟᱹᱴᱤᱡ ᱾ ᱫᱟᱜ ᱛᱮ
ᱦᱳᱭ ᱢᱟᱱᱮ ᱵᱟᱱᱟᱨ ᱜᱮ ᱠᱚᱨᱟᱣ ᱫᱚ ᱠᱚᱨᱟᱣ ᱟᱞᱮ ᱢᱮ ᱫᱟᱜ ᱦᱚᱸ ᱫᱟᱜ ᱟᱞᱮ ᱢᱮ ᱦᱮᱱ ᱥᱮ ᱵᱟᱝ ᱟᱥᱳᱲ ᱦᱚᱸ ᱟᱥᱳᱲ ᱟᱞᱮ ᱢᱮ ᱠᱟᱹᱴᱡ ᱥᱮᱛᱳᱝ ᱦᱚᱸ ᱥᱮᱛᱳᱝ ᱟᱞᱮ ᱢᱮ ᱥᱮ ᱪᱮᱫ?
ᱦᱩᱸ
ᱦᱮᱸ ᱥᱮ ᱜᱚᱢᱠᱮ ᱛᱟᱦᱞᱮ ᱠᱟᱹᱴᱤᱡ ᱦᱚᱯᱮ ᱨᱚᱦᱚᱭ ᱟᱠᱟᱫᱟ ᱥᱮ ᱟᱹᱣᱨᱤᱭᱟ
ᱢᱟᱱᱮ ᱨᱚᱦᱚᱭ ᱫᱚ ᱨᱚᱦᱚᱭ ᱦᱩᱭ ᱠᱟᱱᱟ ᱚᱱᱟ ᱵᱟᱹᱭᱦᱟᱹᱲ ᱠᱚᱫᱚ ᱢᱟᱲᱟᱝ ᱛᱮᱜᱮ ᱨᱚᱦᱚᱭ ᱦᱩᱭ ᱟᱠᱟᱱᱟ ᱚᱱᱟ ᱚᱱᱟ ᱠᱚᱢ ᱧᱚᱜ ᱵᱟᱠᱤ ᱫᱚ ᱢᱮᱱᱟᱜ ᱜᱮᱭᱟ ᱛᱚ ᱠᱟᱛᱷᱟ ᱚᱱᱮ ᱫᱟᱜ ᱮᱫᱟᱭ ᱮᱢᱚᱱ ᱜᱚᱴᱟ ᱵᱟᱱ ᱤᱫᱤᱭ ᱫᱟᱭ᱾ ᱨᱮ ᱟᱫᱚ ᱜᱷᱩᱴᱩ ᱠᱚᱫᱚ ᱦᱟᱸᱜ ᱢᱮᱱᱟᱜ ᱜᱮᱭᱟ ᱟᱫᱚ ᱜᱚᱢᱠᱮ ᱚᱱᱛᱮ ᱫᱚ ᱪᱮᱫ ᱞᱮᱠᱟ ᱜᱷᱩᱴᱩᱠᱚ-
ᱟᱞᱮ ᱱᱚᱛᱮ ᱫᱚ ᱜᱚᱝᱠᱮ ᱵᱟᱹᱭᱦᱟᱹᱲ ᱥᱮᱫ ᱨᱚᱦᱚᱭ ᱞᱮ ᱮᱛᱚᱦᱚᱵ ᱟᱠᱟᱫᱟ ᱟᱨ ᱡᱟᱦᱟᱸ ᱜᱷᱩᱴᱩ ᱥᱮᱫ ᱫᱚ ᱟᱹᱨᱤᱞᱮ ᱨᱚᱦᱚᱭᱟ ᱜᱷᱩᱴᱩ ᱥᱮᱫ ᱫᱚ ᱦᱩᱭᱩᱜ ᱠᱟᱱᱟ ᱟᱞᱮ ᱥᱮᱫ ᱫᱚ ᱦᱟᱱᱮ ᱠᱮᱱᱮᱞ ᱫᱟᱜ ᱨᱮ ᱛᱟᱸᱜᱤ ᱛᱟᱦᱮᱱᱟ ᱟᱨ ᱱᱚᱣᱟ ᱥᱮᱨᱢᱟ ᱫᱟᱜ ᱛᱟᱣ ᱛᱟᱺᱜᱤ ᱞᱟᱜᱟᱣ ᱠᱟᱜᱼᱟ ᱟᱨᱠᱤ᱾ ᱟᱪᱪᱷᱟ ᱟᱫᱚ ᱜᱷᱩᱴᱩ ᱥᱮᱫ ᱫᱚᱢ ᱨᱚᱦᱚᱭ ᱜᱮᱭᱟ ᱪᱮᱛᱟᱱ ᱥᱮᱫ ᱞᱟᱛᱟᱨ ᱥᱮᱫ ᱵᱟᱢ ᱨᱚᱦᱚᱭ ᱞᱮᱠᱷᱟᱱ ᱜᱷᱩᱴᱩ ᱥᱮᱫ ᱫᱚ ᱪᱤᱠᱟᱹᱛᱮᱢ ᱨᱚᱦᱚᱭᱟ ᱥᱮ?
ᱦᱮᱸ ᱦᱮᱸ ᱜᱚᱢᱠᱮ ᱟᱞᱮ ᱦᱚᱸ ᱚᱱᱠᱟ ᱜᱮ
ᱦᱚᱸ
ᱠᱮᱱᱮᱞ
ᱟᱫᱚ ᱜᱚᱝᱠᱮ ᱦᱩᱨᱩ ᱠᱷᱚᱱᱟᱜ ᱪᱮᱫ ᱠᱚᱯᱮ ᱨᱚᱦᱚᱭᱟ ᱟᱯᱮᱥᱮᱫ ᱫᱚ ᱡᱟᱹᱥᱛᱤ ᱦᱩᱨᱩ ᱫᱚ ᱚᱠᱟᱴᱟᱜ ᱦᱩᱲᱩ ᱵᱤᱮ ᱯᱮ ᱨᱚᱦᱚᱭᱟ ᱟᱯᱮᱥᱮᱫ?
ᱥᱚᱨᱱᱚ ᱜᱮ ᱦᱟᱜ ᱵᱤᱥᱤ ᱠᱚ ᱨᱚᱦᱚᱭᱟ ᱥᱚᱨᱱᱚ ᱚᱱᱮ ᱟᱨᱟᱜ ᱥᱚᱨᱱᱚ ᱯᱳᱴ ᱥᱚᱨᱱᱚ ᱢᱮᱱᱟᱜ ᱟᱠᱟᱫᱟ᱾
ᱟᱨ ᱚᱱᱟ ᱵᱟᱹᱭᱦᱟᱹᱲ ᱫᱷᱟᱨᱮ ᱢᱮᱱᱟᱜ ᱥᱩᱨ ᱟᱨ ᱚᱱᱮ ᱵᱩᱯᱩ ᱵᱟᱨᱭᱟ ᱫᱚ ᱢᱮᱱᱟᱜ ᱠᱟᱫᱟ ᱵᱟᱨ ᱯᱮᱭᱟ ᱢᱮᱱᱟᱜᱼᱟ᱾
ᱦᱮᱸ ᱦᱮᱸ᱾
ᱚᱱᱠᱟᱱᱟᱜ ᱨᱚᱦᱚᱭ
ᱟᱫᱚ ᱜᱚᱝᱠᱮ ᱦᱟᱱᱮ ᱡᱟᱦᱟᱸ ᱤᱭᱟᱹ ᱦᱩᱲᱩ ᱠᱚ ᱞᱟᱹᱭᱟ ᱢᱚᱫᱷᱩ ᱢᱟᱞᱚᱛᱤ ᱥᱮ ᱫᱟᱱᱟ ᱜᱩᱲᱤ ᱚᱱᱟ ᱫᱚᱯᱮ ᱨᱚᱦᱚᱭᱟ ᱥᱮ ᱵᱟᱝ ᱚᱱᱟ ᱢᱟᱛᱚ ᱫᱚᱢᱮᱜᱮ ᱵᱟᱡᱟᱨ ᱨᱮ ᱪᱟᱦᱤᱫᱟ ᱢᱮᱱᱟᱜ-ᱟ ᱥᱮ
ᱢᱚᱫᱷᱩ ᱢᱟᱞᱚᱛᱤ ᱡᱟᱦᱟ ᱯᱟᱭᱮᱥ ᱦᱩᱲᱩ ᱵᱤᱱ ᱞᱟᱹᱭ-ᱟ ᱥᱮ ᱪᱮᱫ ᱦᱟᱸᱜ ᱚᱱᱟ ᱫᱚ ᱨᱚᱦᱚᱭ ᱫᱚ ᱨᱚᱦᱚᱭ ᱦᱩᱭᱩᱜ ᱜᱮᱭᱟ ᱵᱟᱝ ᱫᱚ ᱵᱟᱝ ᱟᱫᱚ ᱠᱷᱩᱵ ᱠᱚᱢ ᱠᱚ ᱨᱚᱦᱚᱭ ᱜᱮᱭᱟ ᱛᱚ ᱟᱨ ᱚᱱᱟ ᱠᱚ ᱚᱱᱮ ᱤᱭᱟᱹ ᱠᱚᱦᱚᱸ ᱜᱚᱱᱚᱝ ᱠᱚᱦᱚᱸ ᱟᱹᱰᱤ ᱰᱷᱮᱨ ᱜᱮᱭᱟ ᱚᱱᱟ ᱠᱚᱫᱚ ᱟᱨ
ᱦᱮᱸ ᱦᱮᱸ ᱜᱚᱱᱚᱝ ᱱᱟᱜ
ᱫᱟᱜ ᱠᱚᱭ ᱧᱟᱢ ᱢᱟᱭ ᱟᱨ ᱫᱚᱢᱮ ᱫᱟᱜ ᱦᱚᱸ ᱵᱟᱭ ᱧᱟᱢ ᱢᱟᱭ
ᱦᱳᱭ ᱵᱟᱝ ᱜᱚᱝᱠᱮ ᱟᱹᱰᱤ ᱡᱚᱛᱷᱟᱛ ᱠᱟᱛᱷᱟ ᱜᱮᱵᱤᱱ ᱢᱮᱱ ᱠᱟᱫᱟ ᱱᱚᱣᱟ ᱦᱩᱲᱩ ᱫᱚ ᱢᱟᱱᱮ ᱡᱮᱢᱚᱱ ᱡᱚᱢ ᱡᱚᱢ ᱨᱮ ᱥᱤᱵᱤᱞ ᱵᱩᱡᱟᱹᱜ ᱛᱮᱢᱚᱱ ᱫᱟᱢ ᱦᱚᱸ ᱚᱱᱠᱟ ᱜᱮ ᱥᱤᱵᱤᱞ ᱞᱮᱠᱟ ᱢᱮᱱᱟᱜ-ᱟ ᱟᱫᱚ ᱱᱮᱛᱟᱨ ᱫᱚ ᱜᱚᱝᱠᱮ ᱚᱱᱟ ᱫᱚ ᱩᱱᱟᱹᱜ ᱡᱟᱹᱥᱛᱤ ᱫᱚ ᱵᱟᱝ ᱠᱚ ᱨᱚᱦᱚᱭ ᱮᱫᱟ ᱳᱭ ᱟᱭᱟᱜ ᱚᱲᱟᱜ ᱡᱚᱢ ᱞᱮᱠᱟᱭ ᱠᱟᱹᱴᱤᱡ ᱮ ᱨᱚᱦᱚᱭ ᱠᱟᱜ ᱠᱟᱱᱟᱭ ᱡᱟᱦᱟᱸ ᱫᱚ ᱛᱚᱞᱟ ᱠᱷᱮᱛ ᱠᱚ ᱢᱮᱱᱟ ᱚᱱᱮ ᱚᱱᱠᱟᱭ ᱨᱚᱦᱚᱭᱟ ᱟᱞᱮ ᱥᱮᱜ ᱫᱚ ᱟᱨᱠᱤ ᱨᱚᱦᱚᱭ ᱫᱚ ᱟᱫᱚ ᱞᱟᱦᱟᱛᱮ ᱠᱚᱴᱚᱠ ᱠᱚ ᱢᱟᱱᱮ ᱠᱚᱛᱚᱠ ᱠᱚ ᱨᱚᱦᱚᱭ ᱵᱟᱲᱟᱭᱮᱫ ᱛᱟᱦᱮᱸᱫ ᱢᱮᱱᱠᱷᱟᱱ ᱢᱟᱱᱮ ᱢᱤᱫ ᱚᱠᱛᱚ ᱫᱚᱢᱮ ᱠᱚ ᱞᱚᱥ ᱮᱱᱟ ᱚᱱᱟ ᱛᱮᱫ ᱫᱚ ᱚᱱᱟ ᱠᱷᱚᱱ ᱨᱩ ᱫᱚ ᱵᱟᱠᱚ ᱨᱚᱦᱚᱭᱮᱫᱟ ᱵᱩᱡ ᱫᱟᱵᱤᱱ
ᱦᱮᱸ
ᱦᱩᱸ ᱦᱩᱸ ᱟᱫᱚ ᱜᱚᱢᱠᱮ ᱟᱵᱚ ᱡᱟᱦᱟᱸ ᱥᱮᱫ ᱚᱱᱟ ᱦᱩᱲᱩ ᱫᱚᱢᱮ ᱪᱟᱦᱤᱫᱟ ᱢᱮᱱᱟᱜ-ᱟ ᱚᱱᱛᱮ ᱜᱮ ᱚᱱᱟ ᱦᱩᱲᱩ ᱫᱚ ᱵᱤᱥᱤ ᱠᱚ ᱤᱭᱟᱹᱭᱟ ᱟᱨᱠᱤ ᱨᱚᱦᱚᱭ ᱟᱠᱚ ᱦᱮᱸ ᱥᱮ
ᱦᱮᱸ
ᱜᱚᱝᱠᱮ ᱟᱯᱮ ᱚᱱᱚᱛ ᱫᱚ ᱛᱟᱦᱚᱞᱮ ᱦᱳᱲᱳ ᱨᱮᱱᱟᱜ ᱫᱟᱢ ᱠᱚᱫᱚ ᱚᱠᱟ ᱞᱮᱠᱟ ᱱᱤᱛᱚᱜ ᱟᱨ ᱱᱤᱛᱚᱜ ᱵᱟᱡᱟᱨ ᱨᱮ ᱡᱟᱦᱟᱸ ᱠᱚ ᱢᱮᱱᱟᱜ ᱟᱠᱟᱫᱟ
ᱱᱤᱛᱚᱜ ᱚᱠᱟ ᱠᱚᱫᱚ ᱦᱟᱸᱜ ᱥᱟᱴ ᱴᱟᱠᱟ ᱠᱟᱛᱮᱫ ᱦᱟᱸᱜ ᱠᱚᱢ ᱥᱚᱨᱱᱚ ᱠᱚᱫᱚ ᱦᱮᱡ ᱠᱟᱱ ᱠᱚᱢ ᱜᱮᱭᱟ ᱚᱱᱠᱟ ᱦᱟᱸᱜ ᱦᱟᱸᱜ ᱟᱹᱞᱤᱧ ᱞᱤᱧ ᱦᱟᱛᱟᱣ ᱟᱹᱜᱩ ᱞᱮᱫ ᱛᱟᱦᱮᱸᱱᱟ ᱮ ᱯᱚᱸᱧᱪᱟᱥᱤ ᱴᱟᱠᱟ ᱠᱟᱛᱮᱫ
ᱚ ᱱᱤᱝᱠᱟᱹ ᱢᱟᱱᱮ ᱟᱨᱚᱛ ᱠᱚᱨᱮ ᱯᱮ ᱦᱟᱛᱟᱣᱟ ᱟᱹᱠᱷᱨᱤᱧᱟ ᱥᱮ ᱱᱤᱝᱠᱟᱹ ᱤᱭᱟᱹ ᱠᱚᱨᱮ ᱯᱮ ᱟᱹᱠᱨᱤᱧ ᱟᱱᱟ ᱠᱚ ᱫᱚ ᱟᱯᱮ ᱫᱚ ᱡᱟᱦᱟᱸ ᱪᱟᱥ ᱦᱳᱲᱳ ᱠᱚᱫᱚ
ᱚᱱᱟ ᱪᱟᱥ ᱦᱳᱲᱳ ᱚᱱᱟ ᱤᱛᱟᱹ ᱦᱳᱲᱳ ᱠᱚᱠᱚ ᱫᱚᱦᱚᱭ ᱫᱚ ᱚᱱᱟ ᱫᱚᱠᱟᱱ ᱠᱚᱨᱮ ᱦᱟᱛᱟᱣᱟ ᱦᱩᱭᱩᱜ ᱜᱮᱭᱟ ᱦᱮᱸ ᱟᱨ ᱢᱟᱱᱮ ᱥᱚᱨᱠᱟᱨᱤ ᱫᱚᱯᱛᱚᱨ ᱠᱷᱚᱱᱟᱜ ᱫᱚ ᱵᱟᱝ ᱜᱮ ᱦᱟᱸᱜ ᱥᱚᱨᱠᱟᱨᱤ ᱡᱟᱦᱟᱸ ᱫᱤᱭ ᱚᱸᱰᱮ ᱠᱷᱚᱱᱮ ᱮᱢᱚᱜ ᱜᱮᱭᱟ ᱚᱸᱰᱮ ᱠᱷᱚᱱᱟᱜ ᱫᱚ ᱚᱱᱮ ᱵᱟᱝ ᱦᱟᱛᱟᱣ ᱟᱹᱜᱩᱭᱼᱼ ᱱᱚᱸᱰᱮ ᱠᱷᱚᱱᱟᱜ ᱟᱹᱜᱩ ᱠᱟᱛᱮ ᱦᱳᱭ ᱠᱚᱢ ᱛᱮ ᱧᱟᱢ ᱫᱟᱲᱮᱭᱟᱜ-ᱟ
ᱦᱩᱸ ᱦᱩᱸ ᱦᱩᱸ ᱦᱳᱭ ᱚᱸᱰᱮ ᱫᱚ ᱠᱚᱢ ᱛᱮᱜᱮᱢ ᱧᱟᱢᱟ ᱜᱚᱝᱠᱮ ᱟᱞᱮ ᱚᱱᱮ ᱡᱮ ᱠᱤᱥᱟᱼᱼ ᱢᱟᱱᱰᱤ ᱡᱟᱦᱟᱸ ᱚᱸᱰᱮ ᱠᱷᱚᱱ ᱢᱟ ᱟᱹᱰᱤ ᱥᱟᱛᱟᱢ ᱦᱳᱲᱳ ᱠᱚ ᱟᱹᱷᱨᱤᱧ ᱜᱮᱭᱟ ᱡᱮ ᱡᱮᱢᱚᱱ ᱦᱚᱲ ᱫᱚ ᱢᱟᱱᱮ ᱢᱤᱫ ᱥᱚ ᱴᱟᱠᱟ ᱠᱩᱭᱮᱱᱴᱚᱞ ᱥᱮ ᱢᱤᱫ ᱥᱚ ᱴᱟᱠᱟ ᱤᱫᱤ ᱫᱷᱚᱨᱟ ᱠᱚ ᱟᱹᱠᱷᱨᱤᱧᱟ ᱦᱮᱸ ᱥᱮ
ᱦᱩᱸ
ᱟᱫᱚᱼᱟᱫᱚ ᱚᱱᱟ ᱫᱚ ᱜᱚᱝᱠᱮ ᱟᱹᱰᱤ ᱠᱤᱪᱷᱩ ᱠᱟᱜᱚᱡᱽ ᱠᱚᱠᱚ ᱧᱮᱞᱟ ᱛᱚ ᱠᱟᱹᱴᱤᱡ ᱠᱟᱜᱚᱡᱽ ᱮ ᱧᱮᱞ ᱛᱟᱢᱟ ᱟᱢᱟᱜ ᱧᱩᱛᱩᱢ ᱛᱮ ᱦᱟᱥᱟ ᱢᱮᱱᱟᱜ ᱮᱱᱛᱮ ᱵᱟᱝ ᱦᱮᱸ ᱥᱮ ᱵᱟᱝ ᱥᱟᱶᱛᱮ ᱟᱢᱟᱜ ᱚᱱᱮ ᱮᱠᱟᱣᱩᱱᱴ ᱠᱚ ᱴᱷᱤᱠ ᱜᱮ ᱛᱟᱢᱟ ᱥᱮ ᱵᱟᱝ ᱩᱱᱤ ᱫᱚ ᱮᱠᱟᱣᱩᱱᱴ ᱢᱟᱫᱷᱚᱢ ᱴᱟᱠᱟᱭ ᱠᱩᱞᱟᱭ ᱥᱮ ᱚᱱᱞᱤ ᱠᱮᱥ ᱫᱚ ᱵᱟᱭ ᱮᱢᱟᱢᱟᱭ
ᱦᱮᱸᱜᱮᱻ
ᱦᱮᱸ ᱥᱮ
ᱟᱫᱚ ᱟᱹᱠᱷᱨᱤᱧ ᱜᱮᱭᱟ ᱦᱳᱲᱳ ᱜᱚᱰᱟ
ᱦᱮᱸᱻ
ᱦᱳᱭ ᱟᱫᱚ ᱜᱚᱝᱠᱮ ᱚᱱᱮ ᱡᱟᱦᱟᱸ ᱠᱮᱥᱼᱼ ᱟᱱ ᱢᱟᱱᱰᱤ ᱵᱤᱱ ᱞᱟᱹᱭ ᱠᱮᱫᱟ ᱥᱮ ᱚᱱᱟ ᱫᱚ ᱵᱤᱥᱤᱨ ᱵᱷᱟᱜᱽ ᱜᱮᱧ ᱧᱮᱞ ᱮᱫᱟ ᱩᱱᱠᱩ ᱠᱤᱥᱟᱹᱬ ᱪᱟᱹᱥᱤ ᱡᱟᱦᱟᱸᱭ ᱢᱮᱱᱟᱜ ᱠᱚᱣᱟ ᱯᱟᱥᱮᱡ ᱩᱱᱠᱩ ᱦᱚᱲᱟᱜ ᱯᱚᱠᱠᱷᱮ ᱜᱮ ᱟᱹᱰᱤ ᱜᱮ ᱱᱟᱯᱟᱭᱚᱜ-ᱟ ᱪᱮᱫᱟᱜ ᱥᱮ ᱫᱚ ᱢᱟᱱᱮ ᱢᱟᱱᱮ ᱥᱟᱸᱜᱮ ᱧᱚᱜ ᱦᱳᱲᱳ ᱛᱟᱦᱮᱱ ᱛᱟᱭᱟ ᱟᱨ ᱟᱵᱚ ᱡᱟᱦᱟᱸᱭ ᱱᱤᱝᱠᱟ ᱨᱮᱸᱜᱮᱡ ᱱᱟᱪᱟᱨ ᱧᱚᱜ ᱪᱟᱥ ᱦᱚᱲ ᱠᱟᱱᱟ ᱵᱚᱱ ᱩᱱᱤ ᱫᱚᱭ ᱞᱟᱹᱭᱟᱭ ᱡᱟᱜᱮ ᱦᱩᱭᱱᱟ ᱫᱩ ᱛᱤᱱ ᱵᱚᱥᱛᱟᱭ ᱩᱱᱤ ᱟᱨᱚᱛ ᱨᱮᱜᱮᱧ ᱤᱫᱤᱠᱟᱜ ᱜᱮ ᱥᱮ ᱦᱮᱸ ᱥᱮ ᱵᱟᱝ
ᱦᱮᱸᱻᱦᱮᱸᱻ
ᱟᱨ ᱩᱱᱠᱤ ᱠᱤᱥᱟᱹᱬ ᱦᱚᱲ ᱨᱮᱱ ᱫᱚ ᱩᱱᱠᱩ ᱫᱚ ᱥᱟᱨᱟᱫᱤᱱ ᱦᱟᱱᱮ ᱮᱠᱟᱣᱩᱴ ᱠᱚᱨᱮ ᱠᱚ ᱴᱟᱠᱟᱭᱮᱜᱼᱟ ᱟᱨ ᱟᱵᱚ ᱥᱚᱵᱟᱜ ᱫᱚ ᱦᱟᱛᱮ ᱦᱟᱛᱮ ᱫᱚᱨᱠᱟᱨ ᱛᱟᱵᱚᱱ ᱥᱮ ᱴᱟᱠᱟ ᱫᱚ
ᱦᱮᱸᱻ
ᱦᱮᱸ ᱥᱮ ᱵᱟᱝ
ᱟᱨ ᱱᱤᱛᱚᱜ ᱱᱷᱟᱜ ᱢᱚᱫᱷᱩᱢᱟᱞᱚᱛᱤ ᱦᱳᱲᱳ ᱢᱟ ᱫᱚᱢᱮ ᱠᱚ ᱫᱟᱢᱟᱜ ᱠᱟᱱᱟ ᱜᱚᱢᱠᱮ ᱟᱨ ᱚᱱᱟ ᱦᱳᱲᱳ ᱜᱮ ᱱᱤᱛᱚᱜ ᱵᱟᱠᱚ ᱨᱚᱦᱚᱭᱮᱫᱟ ᱡᱮᱼᱼ
ᱟᱫᱚ ᱚᱱᱮ ᱦᱩᱭ ᱦᱚᱪᱚ ᱨᱮᱱᱟᱜ ᱯᱨᱚᱥᱮᱥ ᱫᱚ ᱵᱟᱝᱵᱚᱱ ᱵᱟᱲᱟᱭ ᱫᱚ ᱟᱵᱚ ᱫᱚ ᱚᱱᱟ ᱦᱩᱭᱩᱜ ᱠᱟᱱᱟ ᱠᱟᱛᱷᱟ ᱢᱟᱱᱮᱼᱼ ᱜᱟᱱᱚᱜ-ᱟ ᱵᱟᱝ ᱫᱚ ᱵᱟᱝ ᱚᱱᱟ ᱦᱳᱲᱳ
ᱦᱮᱸ ᱚᱦᱚᱸ
ᱚᱱᱟ ᱦᱳᱲᱳ ᱦᱚᱸᱛᱚ ᱵᱮᱥᱤ ᱫᱟᱜ ᱫᱚ ᱵᱟᱭ ᱜᱮᱭᱟ ᱜᱷᱩᱴᱩ ᱨᱮᱜᱮ ᱚᱱᱟ ᱫᱚ ᱞᱚᱜᱼᱞᱚᱜᱚᱱ ᱛᱮ ᱦᱩᱭᱩᱜᱼᱟ ᱚᱱᱟ ᱦᱮᱸ ᱫᱚᱢᱮ ᱫᱟᱜ ᱨᱮ ᱨᱚᱦᱚᱭ ᱞᱮᱱᱠᱷᱟᱱ ᱫᱚ
ᱥᱮᱢ ᱠᱷᱚᱱᱟᱜ ᱡᱮ ᱡᱟᱹᱥᱛᱤ ᱧᱚᱜ ᱨᱚᱦᱚᱭᱟ ᱥᱮ ᱟᱹᱰᱤ ᱡᱩᱨ ᱮᱢ ᱴᱟᱠᱟ
ᱦᱮᱸ ᱚᱱᱟ ᱫᱚ ᱫᱟᱜ ᱦᱳᱭ ᱵᱟᱹᱭᱦᱟᱹᱲ ᱠᱚᱨᱮ ᱨᱚᱦᱚᱭ ᱞᱮᱱᱠᱷᱟᱱ ᱜᱮ ᱚᱱᱟ ᱫᱚ ᱫᱚᱢᱮ ᱤᱭᱼᱟ ᱵᱟᱭ ᱛᱤᱸᱜᱩ ᱫᱟᱲᱮᱭᱟᱜᱟᱭ ᱫᱟᱨᱮ
ᱟᱨ ᱜᱚᱢᱠᱮ ᱛᱟᱦᱚᱞᱮ ᱦᱩᱲᱩ ᱥᱟᱶᱛᱮ ᱪᱮᱫ ᱠᱚᱯᱮ ᱨᱚᱦᱚᱭᱟ ᱱᱤᱛᱚᱜ ᱫᱚ ᱥᱟᱵᱠᱟᱜ ᱢᱮ ᱥᱚᱵᱽᱡᱤ ᱟᱱᱟᱡ ᱯᱟᱹᱛᱤ ᱠᱚ ᱯᱮ‌ ᱨᱚᱦᱚᱭᱟ ᱥᱮ ᱵᱟᱝ ᱛᱟᱦ-
ᱦᱚᱸ ᱱᱚᱝᱠᱟᱱᱟᱜ ᱥᱚᱵᱽᱡᱤ ᱠᱚᱫᱚ ᱦᱟᱸᱜ ᱚᱱᱟ ᱠᱚᱢᱜᱮ ᱨᱚᱦᱚᱭ ᱦᱩᱭᱩᱜᱼᱟ ᱵᱮᱸᱜᱟᱲ ᱡᱟᱦᱟᱸᱮ ᱞᱮᱠᱟ ᱢᱮᱱᱟᱜ ᱠᱟᱫᱟ ᱵᱮᱸᱜᱟᱲ ᱚᱱᱟ ᱵᱷᱤᱱᱰᱤ ᱠᱚ ᱵᱩᱨᱵᱩᱴᱤ ᱠᱚ ᱚᱱᱟ ᱵᱟᱲᱜᱮ ᱟᱨᱠᱤ ᱚᱲᱟᱜ ᱵᱟᱲᱜᱮ ᱨᱮᱜᱮ ᱨᱚᱦᱚᱭ ᱦᱩᱭᱩᱜᱼᱟ ᱡᱮ ᱚᱱᱮ ᱵᱟᱹᱫᱽ ᱠᱚᱨᱮ ᱫᱚ ᱦᱟᱸᱜ ᱚᱱᱮ ᱦᱩᱲᱩ ᱠᱚ ᱨᱟᱠᱟᱵ ᱛᱮ ᱠᱷᱚᱥᱞᱟ ᱩᱱ ᱥᱚᱢᱚᱭ ᱜᱮ ᱦᱟᱸᱜ ᱠᱟᱹᱴᱤᱡ ᱪᱟᱥ ᱠᱟᱞᱞᱟ ᱡᱷᱤᱸᱜᱟᱹ ᱛᱚ ᱚᱱᱮ ᱥᱚᱥᱟ ᱚᱱᱟ ᱟᱠᱷᱨᱤᱧ ᱞᱟᱹᱜᱤᱫ
ᱱᱤᱛᱚᱜ ᱢᱟᱛᱚ ᱢᱟᱱᱮ ᱱᱤᱛᱚᱜ ᱫᱚ ᱚᱱᱮ ᱥᱚᱥᱟᱠᱚ ᱥᱮᱠᱴᱟᱴ ᱠᱟᱨᱞᱟ ᱠᱚ ᱡᱷᱤᱸᱜᱟᱹ ᱠᱚᱨᱮᱱᱟᱜ ᱫᱟᱢ ᱛᱚ ᱫᱚᱢᱮ ᱜᱮ ᱢᱮᱱᱟᱜ ᱟᱠᱟᱫᱟ ᱵᱟᱡᱟᱨ ᱨᱮ ᱢᱟᱨᱠᱮᱴ ᱨᱮ ᱦᱮᱸ ᱥᱮ ᱵᱟᱝ
ᱪᱟᱥᱟ ᱟᱨᱠᱤ
ᱟᱨ ᱜᱚᱝᱠᱮ ᱤᱭᱟᱹ ᱠᱚᱫᱚᱯᱮ ᱨᱚᱦᱚᱭᱟᱥᱮ ᱵᱟᱝ ᱟᱯᱮ ᱥᱮᱫ ᱫᱚ ᱱᱤᱛᱚᱜ ᱥᱤᱡᱤᱱ ᱨᱮ ᱚᱱᱮ ᱪᱮᱫ ᱠᱚ ᱞᱟᱹᱭ ᱫᱚ ᱫᱟᱨᱮ ᱱᱟᱹᱲᱤ ᱠᱚᱯᱮ ᱫᱟᱨᱮ ᱠᱚᱯᱮ ᱤᱭᱟ ᱨᱚᱦᱚᱭᱟᱥᱮ ᱵᱟᱝ ᱱᱤᱛᱚᱜ ᱫᱚ ᱡᱮ ᱡᱮᱢᱚᱱ ᱦᱚᱲ ᱫᱚᱠᱚ ᱞᱟᱹᱭᱟ ᱛᱚ ᱟᱹᱰᱤ ᱜᱮ ᱡᱟᱦᱟᱸ ᱡᱟᱭᱜᱟ ᱠᱚ ᱦᱮᱱᱟᱜ ᱛᱟᱠᱚᱣᱟ ᱵᱟᱲᱜᱮ ᱠᱚᱨᱮ ᱢᱤᱫᱴᱟᱝ ᱵᱟᱨᱭᱟ ᱱᱤᱛᱚᱜ ᱥᱤᱡᱤᱱ ᱫᱟᱨᱮ ᱠᱚᱠᱚ ᱨᱚᱦᱚᱭ ᱜᱮᱭᱟ ᱛᱚ
ᱟᱫᱚ ᱦᱳᱭ ᱨᱚᱦᱚᱭ ᱫᱚ ᱨᱚᱦᱚᱭ ᱦᱩᱭᱩᱜ ᱜᱮᱭᱟ ᱟᱫᱷᱟᱱ ᱠᱚᱫᱚ ᱢᱟᱫ ᱫᱟᱨᱮ ᱠᱚᱠᱚ ᱨᱚᱦᱚᱭ ᱜᱮᱭᱟ ᱢᱟᱱᱮ ᱢᱟᱟᱜ ᱫᱷᱟᱨᱮ ᱫᱚ ᱵᱚᱪᱷᱚᱨ ᱫᱤᱱ ᱠᱷᱟᱱ ᱜᱮ ᱚᱱᱟ ᱫᱚ ᱦᱟᱨᱟᱜᱼᱟ ᱦᱟᱸᱜ
ᱦᱳᱭ ᱦᱳᱭ ᱢᱟᱫ ᱫᱚ ᱵᱤᱥᱤ ᱡᱚᱛᱚᱱ ᱦᱚᱸ ᱵᱟᱝ ᱦᱩᱭᱩᱜᱼᱟ ᱥᱮ ᱟᱡ ᱛᱮᱜᱮ ᱦᱟᱨᱟᱜᱼᱟ
ᱦᱮᱸ ᱦᱮᱸ ᱟᱫᱚ ᱦᱟᱜ ᱟᱫᱚ ᱢᱟᱱᱮ ᱯᱚᱴᱟᱥ ᱠᱚᱠᱚ ᱨᱚᱦᱚᱭ ᱜᱮᱭᱟ ᱥᱚᱱᱟᱡᱷᱩᱨᱤ ᱫᱚ ᱠᱚᱢ ᱯᱚᱴᱟᱥ ᱮᱴᱟᱜ ᱫᱟᱨᱮ ᱡᱟᱦᱟᱸᱮ ᱚᱱᱮ ᱠᱟᱹᱴᱤᱡ ᱥᱮᱬᱟ ᱧᱚᱜ
ᱟᱨ ᱱᱚᱛᱮ ᱟᱠᱟᱥᱢᱩᱱᱤ ᱠᱚᱦᱚᱸ ᱠᱚ ᱨᱚᱦᱚᱭᱟ ᱥᱮ ᱪᱮᱫ
ᱚᱱᱟ ᱦᱚᱸ ᱠᱚ
ᱦᱮᱸ ᱟᱨ ᱱᱤᱛᱚᱜ ᱢᱟ ᱟᱞᱮ ᱱᱚᱛᱮ ᱢᱟ ᱡᱚᱛᱚ ᱜᱮ ᱠᱟᱹᱴᱤᱡ ᱞᱮ ᱡᱟᱸᱜᱮ ᱵᱟᱲᱜᱮ ᱨᱮ ᱫᱟᱨᱮᱧ ᱨᱚᱦᱚᱭ ᱠᱟᱜ ᱜᱮ ᱡᱟᱦᱟᱸ ᱛᱤᱥ ᱤᱧ ᱨᱮᱱ ᱞᱟ- ᱛᱤ ᱯᱩᱛᱤ ᱠᱚᱠᱚ ᱧᱮᱞ ᱛᱤᱧᱟᱹ ᱥᱮ ᱤᱧ ᱨᱮᱱ ᱜᱚᱲᱚᱢ ᱠᱚᱲᱟ ᱜᱚᱲᱚᱢ ᱠᱩᱲᱤ ᱠᱚᱠᱚ ᱧᱮᱞᱟ ᱦᱮᱸᱥ ᱵᱟᱝ, ᱟᱨ ᱱᱤᱛᱚᱜ ᱫᱚ ᱫᱟᱨᱮ ᱨᱮᱱᱟᱜ ᱨᱚᱦᱚᱭ ᱥᱤᱡᱤᱱ ᱠᱟᱱ ᱜᱮᱭᱟ ᱥᱮ ᱫᱟᱜ ᱫᱟᱜ ᱥᱮ ᱡᱟᱯᱩᱫ ᱫᱟᱭ ᱵᱮᱥ ᱪᱮᱨᱦᱟ ᱫᱟᱨᱮ ᱠᱚ ᱠᱚᱞᱮ ᱨᱚᱦᱭᱚᱜᱼᱟ, ᱦᱮᱸ ᱥᱮ
ᱦᱮᱸ ᱩᱱᱟᱹᱜ ᱫᱟᱜ ᱵᱟᱝ ᱮᱢ ᱦᱩᱭᱩᱜᱼᱟ
ᱦᱩᱸ ᱦᱩᱸ ᱦᱩᱸ ᱦᱩᱸ
ᱛᱟᱞᱦᱮ ᱜᱚᱢᱠᱮ ᱟᱵᱤᱱ ᱫᱚ ᱵᱤᱨ ᱫᱤᱥᱚᱢ ᱮᱸ ᱵᱩᱨᱩ ᱫᱤᱥᱚᱢ ᱥᱮ ᱵᱤᱨ ᱫᱤᱥᱚᱢ ᱟᱯᱮ ᱚᱱᱛᱮ ᱫᱚ ᱪᱮᱫᱞᱮᱠᱟ
ᱵᱩᱨᱩ ᱫᱤᱥᱚᱢ ᱥᱮ
ᱵᱤᱨ ᱫᱤᱥᱚᱢ ᱚᱝᱠᱟ
ᱚ ᱵᱩᱨ ᱦᱮᱸ ᱵᱤᱨ ᱫᱤᱥᱚᱢ ᱥᱮᱫ ᱢᱟ ᱜᱚᱝᱠᱮ ᱱᱤᱛᱚᱜ ᱫᱚ ᱟᱞᱮ ᱥᱚ ᱟᱞᱮ ᱫᱚ ᱦᱩᱭᱩᱜ ᱠᱟᱱᱟ ᱵᱟᱹᱞᱤ ᱦᱟᱥᱟ ᱨᱮᱱ ᱦᱚᱲ ᱠᱟᱱᱟᱞᱮ ᱢᱟᱱᱮ ᱥᱮᱛᱟᱜ ᱨᱮ ᱫᱟᱜ ᱞᱮᱠᱷᱟᱱ ᱜᱮ ᱛᱟᱨᱟᱥᱤᱧ ᱛᱮᱜᱮ ᱢᱟᱱᱮ ᱚᱛ ᱫᱚᱭ ᱞᱚᱦᱚᱫ ᱪᱟᱵᱟᱣ ᱜᱚᱜ ᱠᱟᱜ ᱟᱭ ᱟᱨ ᱮᱴᱟᱜ ᱥᱮᱫ ᱫᱚ ᱦᱩᱭᱩᱜᱜ ᱠᱟᱱᱟ ᱡᱮᱢᱚᱱ ᱫᱟᱜ ᱞᱮᱠᱷᱟᱱ ᱜᱮ ᱵᱟᱨᱥᱤᱧ ᱫᱤ ᱚᱱᱟ ᱠᱚ ᱡᱟᱭᱜᱟ ᱨᱮᱫᱚ ᱟᱹᱰᱤ ᱛᱟᱭᱚᱢ ᱦᱚᱸ ᱟᱹᱰᱤ ᱢᱩᱥᱠᱤᱞᱟ ᱦᱮᱸ ᱥᱮ ᱵᱟᱝ ᱦᱮᱸ ᱟᱞᱮ ᱫᱚ ᱦᱩᱭᱩᱜ ᱠᱟᱱᱟᱞᱮ ᱵᱟᱹᱞᱤ ᱫᱤᱥᱚᱢ ᱦᱟᱥᱟ ᱠᱟᱱᱟᱞᱮ ᱟᱯᱮᱥᱮᱫ ᱫᱚ ᱚᱠᱟ ᱢᱟᱱᱮ ᱚᱠᱟ ᱞᱮᱠᱟᱱ ᱦᱟᱥᱟ ᱠᱟᱱ ᱛᱟᱯᱮᱭᱟ?
ᱢᱟᱱᱮ ᱟᱞᱮ ᱦᱚᱸ ᱵᱟᱹᱞᱤ ᱵᱟᱹᱞᱤ ᱜᱮᱭᱟ ᱵᱤᱨ ᱠᱚᱫᱚ ᱵᱷᱟᱜᱤ ᱜᱮ ᱢᱮᱱᱟᱜ ᱟᱠᱟᱫᱟ᱾ ᱦᱮᱸ ᱛᱟᱦᱞᱮ ᱜᱚᱝᱠᱮ ᱥᱩᱫᱩ ᱵᱤᱨ ᱠᱚᱫᱚ ᱵᱟᱹᱱᱩᱜᱼᱟ ᱟᱝᱠᱟ᱾
ᱥᱩᱫᱩ ᱵᱤᱨ ᱜᱮ ᱦᱮᱱᱟᱜᱼᱟ ᱵᱩᱨᱩ ᱠᱚᱫᱚ ᱵᱟᱹᱱᱩᱜ ᱛᱟᱞᱮᱭᱟ ᱟᱨ
ᱚᱦᱚ ᱵᱩᱨᱩ ᱠᱚᱫᱚ ᱵᱟᱝ᱾ ᱦᱮᱸ ᱛᱚ ᱟᱞᱮ ᱥᱮᱫ ᱦᱚᱸ ᱱᱚᱝᱠᱟ ᱜᱮ ᱢᱮᱱᱟᱭᱟ ᱥᱮ ᱵᱟᱝ ᱵᱟᱝ ᱵᱩᱨᱩ ᱠᱚᱫᱚ ᱵᱟᱹᱱᱩᱜ ᱠᱟᱫᱟ ᱟᱞᱮ ᱥᱮᱫ ᱫᱚ
ᱵᱤᱨ ᱦᱚᱸ ᱵᱤᱨ ᱦᱚᱸ ᱵᱤᱨ ᱠᱚᱫᱚ ᱛᱟᱦᱚᱞᱮ ᱚ ᱚ ᱛᱟᱦᱚᱞᱮ ᱵᱤᱨ ᱠᱚᱫᱚ
ᱵᱤᱨ ᱠᱚᱫᱚ ᱢᱮᱱᱟᱜ ᱟᱠᱟᱫᱟ᱾
ᱚ ᱵᱤᱨ ᱠᱚᱨᱮ ᱢᱟ ᱱᱤᱛᱚᱜ ᱢᱟ ᱫᱚᱢᱮ ᱦᱮᱸ ᱦᱮᱸ ᱦᱮᱸ ᱢᱟ ᱞᱟᱹᱭᱢᱮ
ᱛᱟᱦᱞᱮ ᱜᱚᱝᱠᱮ ᱯᱷᱩᱴᱠᱟᱹ ᱠᱚᱫᱚ ᱠᱚ ᱚᱢᱚᱱᱚᱜ ᱠᱟᱱᱟ ᱥᱮ ᱵᱟᱝ ᱛᱟᱦᱞᱮ᱾
ᱦᱮᱸ ᱯᱷᱩᱴᱠᱟᱹ ᱟᱹᱰᱤ ᱡᱟᱹᱛᱤ ᱠᱚ ᱚᱢᱚᱱᱚᱜ ᱠᱟᱱᱟ ᱫᱚᱢᱮ ᱞᱮ ᱡᱚᱢ ᱵᱟᱲᱟᱭᱮᱫ ᱠᱚᱣᱟ ᱯᱷᱩᱴᱠᱟᱹ ᱠᱚ
ᱦᱮᱸ ᱪᱮᱫᱠᱟ ᱡᱚᱢ ᱠᱮᱫᱟᱭ ᱡᱟᱥ ᱥᱚᱲᱮ ᱠᱚ
ᱥᱳᱲᱮ ᱫᱚ ᱵᱟᱝ ᱢᱤᱫ ᱫᱤᱱ ᱤᱭᱟᱹ ᱞᱮᱴᱳ ᱡᱚᱢ ᱦᱩᱭ ᱵᱟᱲᱟ ᱦᱩᱭᱱᱟ᱾ ᱟᱨ ᱯᱟᱴᱠᱟ ᱩᱫ ᱫᱚ ᱵᱚᱪᱚᱱ ᱫᱟᱜᱽ ᱢᱟᱺᱰᱤ ᱟᱛᱮ ᱡᱚᱢ ᱵᱟᱲᱟ ᱦᱩᱭᱞᱮᱱᱟ ᱫᱚᱢᱮ᱾
ᱯᱟᱴᱠᱟ ᱩᱫᱢᱟ ᱟᱹᱰᱤ ᱥᱮᱨᱟ
ᱦᱮᱸ ᱫᱟ ᱤᱭᱟᱹ ᱥᱟᱶᱛᱮ ᱟᱹᱰᱤ ᱵᱷᱟᱜᱮ ᱵᱩᱡᱷᱟᱹᱜᱼᱟ ᱪᱮᱫ ᱠᱚ ᱞᱟᱹᱭᱟ ᱫᱟᱜᱽ ᱢᱟᱺᱲᱤ ᱥᱟᱶ ᱛᱮᱫᱚ ᱟᱨᱠᱤ ᱯᱟᱴᱠᱟ ᱩᱫ ᱫᱚ
ᱦᱮᱸ
ᱟᱪᱪᱷᱟ
ᱦᱮᱸ
ᱦᱚᱸ ᱟᱹᱵᱤᱱ ᱫᱚ ᱢᱤᱫ ᱫᱤᱱ ᱜᱟᱱ ᱯᱷᱩᱴᱠᱟᱹ ᱠᱚᱵᱤᱱ ᱡᱚᱢ ᱞᱮᱫ ᱠᱚᱣᱟ ᱥᱮ ᱵᱟᱝ ᱛᱟᱦᱚᱞᱮ?
ᱦᱚᱭᱟ ᱡᱚᱢ ᱦᱩᱭ ᱠᱟᱱ ᱜᱮᱭᱟ᱾ ᱟᱞᱮ ᱫᱚ ᱢᱟᱱᱮ ᱦᱚᱞᱟᱱ ᱢᱟᱫᱷᱮᱨ ᱠᱚᱨᱮ ᱠᱚᱛᱚ ᱢᱟᱱᱮ ᱢᱮᱱ ᱵᱟᱲᱟᱭ ᱢᱮᱱ ᱵᱟᱲᱟᱭᱮᱫ ᱱᱟᱣᱟ ᱤᱭᱟᱹ ᱛᱚ ᱠᱟᱹᱴᱤᱡᱽ
ᱦᱚᱸ ᱦᱚᱸ
ᱡᱚᱢ ᱠᱚ ᱫᱚ ᱵᱷᱟᱭᱤᱞ ᱞᱟᱜᱟᱣ ᱜᱮᱭᱟ ᱢᱤᱫ ᱫᱤᱱ ᱫᱚ ᱠᱚ ᱥᱚᱲᱮ ᱠᱮᱫ ᱠᱚ ᱛᱟᱞᱮᱭᱟ ᱟᱨ ᱛᱮᱦᱮᱧ ᱫᱚᱱᱷᱟᱜ ᱠᱚ ᱞᱮᱴᱚ ᱠᱮᱫ ᱠᱚ
ᱜᱚᱝᱠᱮ ᱟᱞᱟᱝᱟᱜ ᱚᱠᱛᱚ ᱠᱚᱦᱚᱸ ᱚ ᱱᱟᱸᱜ ᱠᱷᱟᱱ ᱱᱤᱝᱠᱟᱹ ᱜᱮ ᱵᱟᱭ ᱛᱟᱹᱜᱤ ᱛᱟᱲᱟ ᱞᱟᱝᱟᱭ ᱩᱱᱤ ᱫᱚ ᱩᱱᱟᱹᱜ ᱜᱟᱱ ᱚᱠᱛᱚ ᱫᱚ ᱛᱟᱲᱟᱢ ᱰᱟᱦᱟᱨ ᱛᱮ ᱞᱟᱦᱟᱜᱼ ᱟᱭ ᱦᱮᱸ ᱥᱮ ᱾
ᱦᱮᱸ ᱦᱮᱸ ᱾
ᱦᱮᱸ ᱦᱩᱸ ᱱᱤᱝᱠᱟᱹ ᱜᱮ ᱟᱵᱟᱨ ᱚᱠᱛᱚ ᱠᱚᱞᱟᱝ ᱧᱟᱢ ᱞᱮᱠᱷᱟᱱ ᱟᱵᱟᱨ ᱞᱟᱝ ᱨᱚᱯᱚᱲ ᱜᱚᱴᱟᱜ ᱥᱮ ᱪᱮ ᱾
ᱦᱮᱸ ᱜᱚᱝᱠᱮ ᱾
ᱦᱮᱸ ᱢᱟ ᱛᱟᱦᱞᱮ ᱡᱚᱦᱟᱨ ᱜᱮ ᱜᱚᱝᱠᱮ ᱛᱟᱦᱚᱞᱮ ᱢᱟ ᱾
ᱦᱮᱸ ᱡᱚᱦᱟᱨ ᱜᱮ ᱾